ᱦᱮᱞᱳ ᱦᱟᱸ ᱜᱚᱝᱠᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ
ᱦᱩᱸ ᱟᱨ ᱞᱟᱹᱭ ᱠᱷᱟᱣ ᱱᱟᱯᱟᱭ ᱜᱮ ᱟᱪᱪᱷᱟ ᱟᱯᱮ ᱫᱚ ᱚᱠᱟ ᱥᱮᱫ ᱪᱮᱫ ᱦᱚᱸ ᱵᱟᱝᱜᱮ ᱚᱲᱟᱜ ᱠᱚᱨᱮ ᱜᱮ
ᱟᱨ ᱪᱮᱫ ᱵᱤᱱ ᱞᱟᱹᱭ
ᱟᱯᱮ ᱫᱚ ᱟᱯᱮ ᱫᱚ ᱚᱠᱟ ᱫᱤᱥᱚᱢ ᱱᱚᱝᱠᱟ ᱴᱟᱺᱰᱤ ᱫᱤᱥᱚᱢ ᱵᱩᱨᱩ ᱫᱤᱥᱚᱢ ᱥᱮ
ᱟᱞᱮ ᱫᱚ ᱵᱤᱨ ᱫᱤᱥᱚᱢ
ᱵᱤᱨ ᱫᱤᱥᱚᱢ
ᱦᱳᱭ
ᱟᱪᱪᱷᱟ ᱟᱹᱞᱤᱧ ᱱᱚᱛᱮ ᱢᱟᱱᱮ ᱚᱱᱠᱟ ᱤᱭᱟᱹ ᱯᱩᱨᱟᱹ ᱵᱤᱨ ᱫᱤᱥᱚᱢ ᱦᱚᱸ ᱵᱟᱝ ᱜᱮ ᱟᱨ ᱱᱚᱠᱟ ᱯᱩᱨᱟᱹ ᱴᱟᱺᱰᱤ ᱫᱤᱥᱚᱢ ᱩᱛᱟᱹᱨ ᱦᱚᱸ ᱵᱟᱝ ᱜᱮ
ᱚ
ᱦᱩᱸ ᱟᱨ ᱪᱟᱥᱵᱟᱥ ᱠᱟᱹᱢᱤ ᱠᱚᱫᱚ
ᱪᱟᱥᱵᱟᱥ ᱠᱟᱹᱢᱤ ᱠᱚ ᱦᱚᱸᱜᱼᱚᱭ ᱪᱷᱩᱴᱟᱹᱣ ᱵᱟᱲᱟ ᱦᱩᱭ ᱟᱠᱟᱱᱟ
ᱚ ᱪᱟᱥ ᱵᱟᱥ ᱵᱟᱫᱽ ᱠᱟᱛᱮ ᱟᱨ ᱪᱮᱫ ᱠᱚᱯᱮ ᱠᱟᱹᱢᱤᱭᱟ
ᱪᱟᱥᱵᱟᱥ ᱵᱟᱫᱽ ᱠᱟᱛᱮᱜ ᱫᱚ ᱚᱱᱠᱟᱱ ᱠᱟᱹᱢᱤ ᱠᱚᱫᱚ ᱵᱟᱹᱱᱩᱜ-ᱟ ᱵᱟᱡᱟᱨ ᱠᱚᱨᱮ ᱜᱮ ᱠᱟᱹᱢᱤ ᱵᱟᱲᱟ
ᱚ ᱟᱪᱪᱷᱟ ᱛᱚ ᱡᱟᱦᱟᱱᱟᱜ ᱱᱚᱝᱠᱟ ᱢᱟᱱᱮ ᱚᱲᱟᱜ ᱨᱮ ᱠᱟᱹᱢᱤ ᱠᱚ ᱵᱟᱹᱱᱩᱜ-ᱟ ᱵᱤᱡᱽᱱᱮᱥ ᱠᱚ ᱠᱤ ᱠᱤᱨᱤᱧ ᱟᱹᱠᱷᱨᱤᱧ ᱠᱟᱹᱢᱤ ᱞᱮᱠᱟᱱᱟᱜ
ᱵᱟᱝ ᱚᱱᱠᱟᱱ ᱠᱟᱹᱢᱤ ᱠᱚᱫᱚ ᱵᱟᱹᱱᱩᱜ-ᱟ ᱵᱤᱡᱽᱱᱮᱥ ᱥᱮ ᱠᱤᱨᱤᱧ ᱟᱠᱷᱨᱤᱧ ᱞᱮᱠᱟᱱᱟᱜ ᱠᱟᱹᱢᱤ ᱠᱚᱫᱚ ᱵᱟᱹᱱᱩᱜ-ᱟ
ᱦᱮᱸ ᱦᱮᱸ
ᱟᱫᱚ ᱟᱹᱵᱤᱱ ᱫᱚ ᱪᱮᱫ ᱠᱚᱵᱤᱱ ᱠᱟᱹᱢᱤ ᱵᱟᱲᱟᱭᱟ
ᱱᱚᱣᱟ ᱚᱲᱟᱜ ᱟᱨ ᱡᱟᱦᱟ ᱥᱟᱥᱛᱟ ᱠᱚᱨᱮ ᱠᱟᱹᱢᱤ
ᱦᱮᱸ
ᱦᱮᱸ ᱟᱪᱪᱷᱟ ᱟᱨ ᱦᱮᱸ ᱟᱸᱡᱚᱢᱚᱜ ᱠᱟᱱᱟ
ᱨᱚᱲ ᱵᱟᱭ ᱟᱸᱡᱚᱢ ᱴᱷᱤᱠᱟᱹᱜ ᱠᱟᱱ ᱛᱟᱵᱤᱱᱟ
ᱟᱨ
ᱦᱚᱸ ᱱᱤᱛᱳᱜ ᱫᱚ ᱟᱸᱡᱚᱢᱚᱜ ᱠᱟᱱᱟ
ᱚ ᱛᱚ ᱟᱨ ᱚᱱᱠᱟ ᱫᱚ ᱚᱞᱚᱜ ᱯᱟᱲᱦᱟᱜ ᱠᱚ ᱛᱤᱱᱟᱹᱜ ᱫᱟᱹᱵᱤᱡ ᱥᱮᱬᱟ ᱦᱩᱭ ᱟᱠᱟᱱᱟ
ᱚᱞᱚᱜ ᱯᱟᱲᱦᱟᱜ ᱫᱚ ᱱᱚᱜᱼᱚᱭ ᱠᱚᱨᱟᱣ ᱦᱩᱭᱩᱜ ᱠᱟᱱ ᱜᱮᱭᱟ
ᱚ ᱛᱤᱱᱟᱹᱜ ᱱᱤᱛᱚᱜ ᱫᱚ ᱢᱟᱱᱮ ᱛᱤᱱᱟᱹᱜ ᱨᱮ ᱱᱤᱛᱚᱜ ᱫᱚ
ᱱᱤᱛᱚᱜ ᱱᱚᱜᱼᱚᱭ ᱠᱚᱞᱮᱡᱽ ᱠᱚᱨᱟᱣ ᱦᱩᱭᱩᱜ ᱠᱟᱱᱟ
ᱠᱚᱞᱮᱡᱽ ᱤᱱᱴᱟᱨ ᱠᱚ ᱫᱚ ᱦᱩᱭ ᱠᱟᱱᱟ ᱥᱮ
ᱤᱱᱴᱟᱨ ᱠᱚ ᱚᱞ ᱦᱩᱭ ᱟᱠᱟᱱᱟ ᱢᱟᱱᱮ ᱢᱮᱴᱨᱤᱠ ᱯᱚᱨᱮ
ᱢᱮᱴᱨᱤᱠ ᱯᱟᱥ
ᱦᱳᱭ ᱦᱳᱭ
ᱦᱳᱭ ᱚᱱᱟ ᱫᱚ ᱯᱟᱥ ᱦᱩᱭ ᱟᱠᱟᱱᱟ
ᱚ ᱟᱪᱪᱷᱟ ᱟᱪᱪᱷᱟ
ᱟᱵᱤᱱ ᱫᱚ
ᱦᱩᱸ ᱟᱹᱞᱤᱧ ᱦᱚᱸ ᱯᱟᱥ ᱠᱟᱜ ᱞᱤᱧ ᱢᱮᱴᱨᱤᱠ ᱠᱚᱫᱚ
ᱚ
ᱟᱪᱪᱷᱟ ᱪᱮᱫ ᱟᱢ ᱠᱟ ᱡᱟᱦᱟᱸ ᱱᱟᱜ ᱵᱤᱱ ᱠᱩᱥᱤᱭᱟᱜᱼᱟ ᱡᱮᱢᱚᱱ ᱟᱵᱤᱱᱟᱜ ᱦᱚᱵᱤ ᱫᱚ ᱪᱮᱫ ᱠᱟᱱᱟ
ᱡᱮᱢᱚᱱ ᱵᱚᱞ ᱠᱷᱮᱞ ᱠᱨᱤᱠᱮᱴ ᱠᱷᱮᱞ ᱥᱮ ᱡᱟᱦᱟᱸᱱᱟᱜ ᱠᱟᱹᱢᱤ ᱥᱮ ᱚᱞᱚᱜ ᱯᱟᱲᱦᱟᱣ ᱪᱮᱫ ᱰᱷᱮᱨ ᱚᱱᱠᱟ ᱵᱤᱱ ᱠᱩᱥᱤᱭᱟᱜᱼᱟ
ᱚᱱᱠᱟ ᱠᱩᱥᱤ ᱫᱚ ᱵᱚᱞ ᱠᱷᱮᱞ ᱜᱮ
ᱢᱟᱱᱮ ᱯᱚᱥᱚᱱᱫᱤᱛᱟ ᱪᱮᱫ ᱤᱭᱟᱹ ᱯᱷᱩᱴᱵᱚᱞ ᱜᱮ
ᱦᱳᱭ ᱯᱚᱥᱚᱱ ᱫᱤᱛᱟ ᱫᱚ ᱯᱷᱩᱴᱵᱚᱞ ᱜᱮ
ᱚᱟᱪᱪᱷᱟ
ᱟᱵᱤᱱ ᱫᱚ
ᱦᱩᱸ ᱟᱹᱞᱤᱧ ᱫᱚ ᱱᱚᱝᱠᱟ ᱥᱟᱥᱛᱷᱟ ᱠᱟᱹᱢᱤ ᱠᱚᱨᱮ ᱜᱮ
ᱚ
ᱦᱩᱸ ᱟᱨ ᱛᱤᱱᱟᱹᱜ ᱜᱟᱱ ᱢᱮᱪ ᱠᱷᱮᱞ ᱦᱩᱭ ᱠᱟᱱᱟ ᱛᱚᱵᱮ
ᱦᱮᱸ
ᱛᱤᱱᱟᱹᱜ ᱜᱟᱱ ᱢᱮᱪ ᱵᱤᱱ ᱮᱱᱮᱡ ᱠᱟᱜᱼᱟ ᱛᱤᱱᱟᱹᱜ ᱜᱟᱱ ᱨᱮ ᱞᱟᱜ ᱵᱷᱟᱜᱽ
ᱟᱱᱫᱟᱪ ᱛᱮᱫᱚ ᱛᱤᱱᱟᱹᱜ ᱞᱤᱧ ᱞᱟᱹᱭ ᱟᱵᱤᱱᱟ ᱯᱮᱢᱮᱱᱴ ᱫᱚ ᱮᱠᱷᱚᱱ ᱵᱟᱝ ᱦᱤᱡᱩᱜ ᱟ ᱚᱱᱟ ᱡᱟᱸᱦᱟᱢ ᱨᱚᱲ ᱞᱮᱫᱟ
ᱢᱟ ᱵᱤᱥ ᱯᱚᱸᱪᱤᱥᱴᱤ ᱜᱟᱱ ᱫᱚ ᱵᱮᱱ ᱮᱱᱮᱡ ᱠᱟᱜᱼᱟ
ᱦᱚᱸ
ᱟᱪᱪᱷᱟ
ᱦᱩᱸ ᱪᱚᱞᱚ ᱟᱹᱰᱤ ᱱᱟᱯᱟᱭ ᱟᱪᱪᱷᱟ ᱟᱯᱮ ᱵᱚᱞ ᱠᱷᱮᱞ ᱫᱚ ᱚᱱᱛᱮ ᱫᱚ ᱪᱮᱫ ᱞᱮᱠᱟ ᱯᱩᱭᱥᱟᱹ ᱯᱮᱨᱟᱤᱡ ᱜᱮ ᱥᱮ ᱡᱟᱦᱟᱸᱱᱟᱜ ᱢᱟᱱᱮ ᱱᱚᱝᱠᱟ ᱵᱷᱤᱰᱤ ᱢᱮᱨᱚᱢ ᱠᱟᱹᱥᱤ ᱪᱮᱫ ᱠᱟ ᱠᱚ ᱫᱚᱦᱚᱭᱟ
ᱢᱟᱱᱮ ᱱᱚᱛᱮ ᱫᱚ ᱡᱷᱚᱛᱚ ᱞᱮᱠᱟᱱᱟᱜ ᱜᱮ ᱦᱩᱭᱩᱜᱼᱟ ᱯᱩᱭᱥᱟᱹ ᱠᱚᱦᱚᱸ ᱵᱷᱤᱰᱤ ᱢᱮᱨᱚᱢ ᱠᱚᱦᱚᱸ ᱡᱷᱚᱛᱚ ᱞᱮᱠᱟᱱᱟᱜ ᱜᱮ ᱱᱚᱛᱮ ᱫᱚ ᱦᱩᱭᱩᱜᱼᱟ ᱡᱷᱚᱛᱚ ᱞᱮᱠᱟᱱ
ᱦᱩᱸ ᱟᱪ ᱪᱟ ᱟᱪᱪᱷᱟ ᱯᱷᱩᱴᱵᱚᱞ ᱜᱮ ᱯᱮ ᱠᱷᱮᱞᱟ ᱰᱷᱹᱮᱨ ᱥᱮ ᱵᱚᱞ ᱠᱚ
ᱵᱟᱝ ᱟ ᱟᱞᱮ ᱱᱚᱛᱮ ᱫᱚ ᱯᱷᱩᱴᱵᱚᱞ ᱜᱮ ᱵᱤᱥᱤ
ᱯᱷᱩᱴᱵᱚᱞ ᱜᱮ
ᱮᱴᱟᱜ ᱠᱷᱮᱞ ᱠᱚᱫᱚ ᱱᱚᱛᱮ ᱫᱚ ᱩᱱᱟᱹᱜ ᱤᱭᱟᱹ ᱵᱟᱹᱱᱩᱜᱼᱟ
ᱩ ᱦᱩᱸ ᱪᱚᱞᱚ ᱟᱹᱰᱤ ᱱᱟᱯᱟᱭᱟ ᱱᱚᱣᱟ ᱟᱨ ᱡᱟᱸ ᱦᱮᱸ
ᱟᱹᱵᱤᱱ ᱫᱚ ᱪᱮᱫ ᱠᱷᱮᱞ ᱵᱤᱱ ᱠᱩᱥᱤᱭᱟᱜ ᱜᱮᱭᱟ
ᱠᱷᱮᱞ ᱫᱚ ᱢᱮᱪ ᱠᱚᱨᱮ ᱫᱚ ᱵᱟᱹᱞᱤᱧ ᱠᱷᱮᱞ ᱵᱟᱲᱟᱭᱟ ᱥᱚᱢᱚᱭ ᱥᱚᱢᱚᱭ ᱨᱮ ᱯᱮᱠᱴᱤᱥ ᱞᱮᱠᱟ ᱯᱷᱮᱨ ᱮᱠᱥᱟᱨᱥᱟᱭᱤᱡᱽ ᱞᱮᱠᱟ ᱯᱷᱩᱴᱵᱚᱞ ᱠᱚᱜᱮᱞᱤᱧ ᱛᱷᱟᱹᱭᱟᱹ ᱵᱟᱲᱟᱭᱟ ᱟᱨ ᱵᱟᱠᱷᱟᱡ ᱫᱚ ᱚᱱᱠᱟ
ᱢᱟᱱᱮ ᱮ-ᱮ ᱚᱱᱠᱟ ᱤᱭᱟᱹ ᱠᱚᱨᱮ ᱫᱚ ᱵᱟᱹᱞᱤᱧ ᱠᱷᱮᱞ ᱵᱟᱲᱟᱭᱟ ᱪᱮᱫ ᱠᱚ ᱞᱟᱹᱭᱟ ᱱᱚᱣᱟ ᱢᱮᱪ ᱠᱚᱨᱮ ᱫᱚ ᱵᱟᱥ ᱮᱥᱮ ᱮᱠᱥᱟᱨ ᱥᱟᱭᱤᱡᱽ ᱞᱮᱠᱟᱜ ᱜᱮ ᱦᱩᱸ ᱩᱸ ᱟᱨ ᱠᱷᱟᱥ ᱚᱱᱠᱟ ᱡᱟᱦᱟᱱᱟᱜ ᱠᱷᱮᱞ ᱠᱚᱫᱚ ᱰᱷᱮᱨ ᱫᱚ ᱵᱟᱹᱞᱤᱧ ᱠᱷᱮᱞ ᱵᱟᱲᱟᱭᱟ
ᱦᱳᱭ ᱟᱫᱚ ᱠᱷᱮᱞ ᱫᱚ ᱠᱷᱮᱞ ᱦᱳᱭᱮᱱ ᱵᱟᱝ ᱠᱷᱮᱞ ᱦᱳᱭᱮᱱ ᱟᱫᱚ ᱦᱚᱲᱢᱚ ᱵᱷᱟᱜᱮ ᱫᱚᱦᱚ ᱞᱟᱹᱜᱤᱫ ᱮᱠᱥᱟᱥᱟᱭᱤᱡ ᱵᱟᱲᱟ ᱫᱚ ᱵᱩᱜᱤ ᱜᱮᱭᱟ
ᱦᱚᱭ ᱦᱚᱭ ᱤᱱᱟᱹ ᱠᱚᱜᱮ ᱱᱟᱦᱟᱜ ᱚᱻ ᱠᱷᱟᱹᱞᱤ ᱦᱚᱲᱢᱚ ᱠᱚ ᱯᱷᱤᱴ ᱛᱟᱦᱮᱱ ᱢᱟ ᱤᱱᱟᱹ ᱠᱚ ᱦᱚᱭ ᱦᱩᱸ
ᱦᱩᱸᱜ ᱩ
ᱟᱨ ᱚᱱᱛᱮ ᱫᱚ ᱪᱟᱥ ᱵᱟᱥ ᱠᱟᱹᱢᱤ ᱫᱚ ᱛᱤᱱ ᱫᱷᱟᱹᱨᱤᱡ ᱠᱮᱫᱟ ᱯᱮ
ᱱᱚᱛᱮ ᱫᱚ ᱱᱤᱛᱚᱜ ᱮᱦᱚᱵ ᱠᱟᱱᱟ᱾
ᱮᱦᱚᱵ ᱠᱟᱱᱟ
ᱠᱚ ᱵᱟᱝ ᱛᱟᱦᱮ ᱞᱮᱱᱟ ᱛᱟᱦᱮᱸᱫ ᱛᱚ ᱟᱵᱚ ᱢᱟ ᱥᱮᱨᱢᱟ ᱡᱟᱹᱲᱤ ᱵᱷᱚᱨ ᱵᱷᱚᱨᱥᱟᱜᱮ ᱪᱟᱥ ᱵᱟᱥ ᱦᱚᱸ ᱦᱸ, ᱻ ᱥᱮ᱾
ᱦᱳᱭ ᱟᱵᱚ ᱢᱟ ᱥᱮᱨᱢᱟ ᱡᱟᱹᱲᱤ ᱵᱷᱚᱨᱥᱟ ᱜᱮ᱾
ᱦᱩᱸᱻ ᱩᱸᱻ᱾ ᱚᱱᱟ ᱤᱫᱤ ᱠᱟᱛᱮᱫ ᱵᱟᱨᱥᱤᱧ ᱯᱮ ᱫᱤᱱ ᱦᱩᱭᱱᱟ, ᱵᱷᱟᱹᱜᱤ ᱫᱷᱟᱨᱟ ᱠᱟᱹᱡ ᱮ ᱫᱟᱜ ᱧᱚᱜ ᱠᱟᱜ-ᱟ᱾ ᱤᱱᱟᱹ ᱠᱷᱟᱱ ᱠᱟᱹᱢᱤ ᱠᱚ ᱮᱦᱚᱵ ᱜᱚᱫ ᱠᱟᱱᱟ
ᱦᱩᱸᱻ ᱦᱳᱭᱻ᱾
ᱱᱚᱛᱮ ᱦᱚᱸ ᱮᱦᱚᱵ ᱫᱚᱠᱚ ᱮᱦᱚᱵ ᱜᱚᱫ ᱠᱟᱜ-ᱟ᱾
ᱦᱩᱸᱻ ᱦᱩᱸᱻ᱾
ᱚᱱᱟ ᱵᱟᱹᱭᱦᱟᱹᱲ ᱠᱚᱨᱮ ᱜᱮ ᱜᱷᱩᱴᱩ ᱠᱚᱫᱚ ᱚᱝᱠᱟ ᱟᱹᱣᱨᱤ ᱫᱟᱜᱚᱜ-ᱟ᱾ ᱵᱟᱹᱭᱦᱟᱹᱲ ᱠᱚᱛ ᱛᱮᱜᱮ ᱠᱚ ᱨᱚᱦᱚᱭ ᱦᱟᱛᱟᱲᱮᱜ-ᱟ᱾
ᱦᱩᱸᱻ ᱦᱩᱸᱻ ᱦᱩᱸᱻ᱾
ᱚᱱᱛᱮ ᱫᱚ ᱦᱟᱹᱛᱤ ᱠᱚᱫᱚ ᱵᱟᱠᱚ ᱪᱟᱞᱟᱜ-ᱟ?
ᱱᱚᱛᱮᱻ ᱵᱟᱝᱜᱮ ᱟᱹᱰᱤ ᱠᱚᱢ ᱜᱮ ᱠᱚ ᱦᱤᱡᱩᱜ-ᱟ᱾
ᱟᱞᱮᱢᱟ ᱵᱤᱨ ᱫᱤᱥᱚᱢ ᱦᱚᱲ ᱟᱞᱮᱢᱟ ᱰᱮ ᱞᱤ ᱜᱮ ᱦᱟᱹᱛᱤ᱾
ᱟᱪᱪᱷᱟ ᱦᱩᱸ ᱛᱚᱵᱮ ᱪᱟᱥᱵᱟᱥ ᱫᱚ ᱪᱤᱠᱟ ᱯᱮ ᱵᱟᱧᱪᱟᱣ-ᱟ? ᱮᱱᱠᱷᱟᱱ ᱡᱚᱢᱟ ᱠᱚ ᱫᱤᱱᱜᱮ ᱚᱱᱠᱟ ᱢᱟ᱾
ᱡᱚᱢ ᱡᱚᱢ ᱥᱟᱨᱮᱡᱟᱜ ᱜᱮ ᱟᱞᱮ ᱦᱚᱸ ᱵᱟᱧᱪᱟᱣ ᱟᱞᱮᱭᱟ ᱛᱤᱱᱟᱹᱜ ᱤᱱᱟᱹ ᱠᱚᱜᱮᱞᱮ ᱡᱚᱢ ᱵᱟᱲᱟᱭᱟ᱾ ᱟᱨ ᱞᱟᱜᱟ ᱦᱚᱞᱮ ᱞᱟᱜᱟ ᱵᱟᱲᱟ ᱠᱚᱜᱮᱭᱟ᱾
ᱦᱩᱸᱻ ᱦᱩᱸᱻ ᱦᱩᱸᱻ᱾ ᱟᱨ ᱦᱩᱲᱩ ᱠᱚᱫᱚ ᱵᱷᱟᱹᱜᱤ ᱜᱤ ᱦᱩᱭᱩᱜ-ᱟ ᱾
ᱦᱩᱲᱩ ᱠᱚᱫᱚ ᱵᱷᱟᱜᱤ ᱜᱤ ᱦᱩᱭᱩᱜ-ᱟ᱾ ᱟᱫᱚ ᱦᱟᱹᱛᱤ ᱴᱷᱮᱱ ᱠᱷᱚᱱ ᱵᱟᱧᱪᱟᱣ ᱜᱮᱛᱚ ᱟᱹᱰᱤ ᱢᱟᱨᱟᱝ ᱠᱟᱛᱷᱟ ᱫᱚ᱾ ᱟᱫᱚ ᱟᱠᱚ ᱛᱤᱱᱟᱹᱜ ᱡᱚᱢ
ᱦᱮᱸ-᱾ ᱟᱯᱮ ᱫᱚ ᱪᱮᱞᱠᱟᱱ ᱦᱟᱥᱟ ᱢᱮᱱᱟᱜ-ᱟ, ᱚᱱᱛᱮ ᱵᱮᱥᱤ ᱛᱚ ᱢᱟᱱᱮ ᱱᱚᱝᱠᱟ ᱢᱟᱹᱴᱭᱟᱹᱬ ᱦᱟᱥᱟ ᱥᱮᱻ ᱢᱟᱱᱮ ᱱᱚᱠᱟ ᱟᱨᱟᱜ ᱦᱟᱥᱟ, ᱵᱟᱹᱞᱩᱣᱟᱹ ᱫᱷᱟᱨᱟ ᱦᱟᱥᱟ ᱥᱮ ᱪᱮᱞᱠᱟᱱ ᱦᱟᱥᱟ ᱢᱮᱱᱟᱜ-ᱟ ᱰᱷᱮᱨ ᱫᱚ?
ᱱᱚᱛᱮ ᱫᱚ ᱢᱟᱹᱴᱭᱟᱹᱲ ᱦᱟᱥᱟ ᱵᱟᱝᱼᱟ᱾ ᱴᱟᱝ ᱟᱨᱟᱜ ᱦᱟᱥᱟ ᱟᱨᱟᱜ ᱦᱟᱥᱟ ᱟᱨ ᱦᱟᱞᱠᱟ ᱦᱟᱞᱠᱟ ᱵᱟᱞᱤ ᱠᱚ᱾
ᱚᱻ ᱟᱪᱪᱷᱟᱻ ᱟᱪᱪᱷᱟᱻ ᱟᱞᱮ ᱱᱚᱛᱮ ᱫᱚ ᱢᱟᱹᱴᱭᱟᱹᱲ ᱦᱟᱥᱟ ᱰᱷᱮᱨ ᱢᱮᱱᱟᱜᱼᱟ᱾ ᱟ ᱫᱟᱜ ᱞᱮᱠᱷᱟᱱ ᱥᱚᱸᱜᱮ ᱜᱮ ᱛᱟᱦᱮᱱᱟ ᱫᱟᱜ ᱫᱚ᱾ ᱵᱷᱟᱜᱮ ᱫᱚ ᱵᱟᱭ ᱟᱸᱡᱮᱫᱚᱜᱼᱟ, ᱦᱩᱸᱻ ᱦᱩᱸᱻ᱾
ᱟᱨ ᱮᱸ ᱱᱚᱣᱟ ᱱᱮᱛᱟᱨ ᱫᱤᱱ ᱢᱟ ᱦᱳᱲᱳ, ᱟᱨᱦᱚᱸ ᱢᱟᱱᱮ ᱮᱴᱟᱜ ᱥᱤᱡᱤᱱ ᱠᱚᱨᱮ ᱫᱚ ᱮᱴᱟᱜᱟᱜ ᱡᱟᱦᱟᱱᱟᱜ ᱠᱚ ᱵᱟᱯᱮ ᱪᱟᱥᱼᱟ?
ᱦᱩᱸᱻ ᱪᱟᱥ ᱟᱞᱮ ᱵᱮᱸᱜᱟᱲ, ᱵᱤᱞᱟᱹᱛᱤ ᱦᱩᱸ ᱜᱟᱝᱽᱨᱟ, ᱢᱟᱞᱦᱟᱱ, ᱦᱚᱛᱚᱫ, ᱠᱚᱱᱰᱷᱟ, ᱱᱮᱛᱟᱨ ᱫᱤᱱ ᱠᱚᱫᱚ᱾ ᱱᱚᱣᱟ ᱠᱟᱨᱞᱟ ᱠᱚ᱾
ᱟᱪᱪᱷᱟᱻ᱾
ᱦᱮᱸᱻ᱾
ᱟᱞᱮ ᱥᱮᱫ ᱦᱚᱸ ᱚᱱᱟ ᱠᱚᱜᱮ ᱾
ᱦᱮᱸᱻ᱾ ᱟᱫᱚ ᱩᱱᱟᱹᱜ ᱡᱟᱹᱥᱛᱤ ᱠᱟᱨ ᱫᱚ ᱵᱟᱞᱮ ᱟᱠᱷᱨᱤᱧᱟ ᱠᱷᱟᱹᱞᱤ ᱚᱱᱟ ᱤᱭᱟᱹ ᱠᱚᱜᱮ᱾ ᱠᱚᱢᱥᱚᱢ ᱜᱮ ᱢᱟᱱᱮ ᱚᱲᱟᱜ ᱡᱚᱢ ᱟᱨ ᱞᱮᱠᱟ ᱜᱮᱞᱮ ᱤᱭᱟᱹ ᱦᱳᱭ ᱪᱟᱥᱞᱮ ᱟᱨ ᱡᱟ ᱵᱟᱲᱛᱤ ᱵᱟᱲᱛᱤ ᱜᱚᱫᱚᱜ ᱠᱷᱟᱱ ᱫᱚ ᱞᱚᱠᱟᱞ ᱦᱟᱴ ᱵᱟᱡᱟᱨ ᱨᱮᱞᱮ ᱟᱠᱷᱨᱤᱧᱟ
ᱚ
ᱦᱩᱸ
ᱟᱞᱮ ᱦᱚᱸ ᱚᱱᱠᱟᱜ ᱜᱮ ᱛᱤᱱᱟᱹᱜ ᱢᱟᱱᱮ ᱵᱮᱥᱤᱜᱼᱟ ᱥᱮ ᱵᱤᱥᱤ ᱧᱚᱜ ᱠᱟᱜ ᱥᱮᱨᱢᱟ ᱫᱚ ᱦᱩᱭᱩᱜᱼᱟ ᱥᱮᱨᱢᱟ ᱫᱚ ᱦᱟᱴ ᱵᱟᱡᱟᱨ ᱠᱚᱨᱮᱜᱮ ᱟᱞᱮ ᱦᱚᱸᱞᱮ ᱤᱫᱤ ᱵᱟᱲᱟᱭ ᱜᱮᱭᱟ
ᱦᱩᱸ ᱦᱩᱸ ᱚ
ᱦ
ᱛᱚᱵᱮ ᱩᱫ ᱯᱩᱴᱠᱟᱹ ᱠᱚᱫᱚ ᱚᱢᱚᱱᱚᱜ ᱠᱟᱱᱟ ᱥᱮ ᱵᱟᱝ ᱜᱮ ᱵᱩᱨᱩ ᱠᱚᱨᱮ
ᱩᱫ ᱯᱩᱴᱠᱟᱹ ᱠᱚᱫᱚ ᱱᱚᱣᱟ ᱫᱟᱜ ᱤᱫᱤᱭᱮᱫᱟᱭ ᱛᱚ ᱫᱟᱜ ᱠᱷᱟᱹᱛᱤᱨ ᱜᱮ ᱩᱫ ᱯᱩᱴᱠᱟᱹ ᱠᱚᱫᱚ ᱠᱚ ᱮᱢᱚᱱ ᱤᱫᱤᱜ ᱠᱟᱱ ᱜᱮᱭᱟ ᱟᱫᱚ ᱢᱮᱱᱠᱷᱟᱱ ᱟᱞᱮ ᱫᱚ ᱵᱤᱨ ᱫᱤᱥᱚᱢ ᱦᱚᱲ ᱥᱮ ᱦᱛ ᱛᱤ ᱟᱹᱜᱩ ᱫᱚᱞᱮ ᱟᱹᱜᱩ ᱵᱟᱲᱟᱭᱮᱫ ᱠᱚᱣᱟ ᱚᱱᱠᱟ ᱚᱲᱟᱜ ᱡᱚᱢ ᱞᱮᱠᱟ
ᱦᱩᱸ
ᱟᱫᱚ ᱱᱚᱛᱮ ᱫᱚ ᱦᱟᱹᱛᱤ ᱫᱤᱥᱚᱢ ᱦᱚᱲ ᱱᱚᱛᱮ ᱟᱞᱮ ᱫᱚ ᱰᱮᱞᱤᱜ ᱜᱤ ᱦᱟᱹᱛᱤ ᱱᱟᱦᱟᱜ ᱵᱚᱛᱚᱨ ᱵᱚᱛᱚᱨ ᱛᱮ ᱦᱟᱞᱟᱝ ᱠᱚ ᱦᱩᱭᱩᱜᱼᱟ
ᱚ ᱛᱚᱵᱮ ᱰᱷᱮᱨ ᱜᱤ ᱵᱤᱨ ᱫᱤᱥᱚᱢ ᱜᱤ ᱟᱯᱮ ᱫᱚ ᱥᱮᱫ ᱫᱚ ᱜᱮᱭᱟ ᱯᱟᱞᱮᱱ
ᱦᱳᱭ ᱟᱞᱮ ᱫᱚ ᱰᱷᱮᱨ ᱜᱮ ᱵᱤᱨ ᱫᱤᱥᱚᱢ ᱫᱚ ᱢᱟᱱᱮ ᱢᱟᱱᱮ ᱜᱚᱴᱟ ᱫᱷᱟᱨᱮ ᱛᱮᱜᱮ ᱵᱤᱨ ᱢᱮᱱᱟᱜᱼᱟ ᱟᱞᱮ ᱫᱚ
ᱚ ᱦᱩᱸ ᱦᱩᱸ
ᱵᱤᱨ ᱫᱤᱥᱚᱢ ᱦᱚᱲ ᱚᱱᱠᱟᱟᱜ ᱜᱮ ᱧᱮᱞ ᱵᱟᱲᱟ ᱠᱟᱛᱮ ᱩᱫ ᱯᱷᱩᱠᱟᱹ ᱜᱚᱫᱚᱞᱮ ᱦᱟᱞᱟᱝ ᱠᱚ ᱦᱮᱸ
ᱦᱩᱸ ᱦᱩᱸ ᱦᱩᱸ ᱟᱹᱰᱤ ᱢᱩᱥᱠᱤᱞ ᱧᱚᱜ ᱜᱮ ᱛᱚᱵᱮ ᱠᱟᱹᱴᱤᱡ ᱢᱟᱱᱮ ᱪᱟᱥᱵᱟᱥ ᱨᱮ ᱨᱮᱦᱚᱸ ᱦᱮᱸ ᱪᱮ ᱟᱨ ᱱᱚᱛᱮ ᱛᱟᱦᱮᱸ ᱦᱚᱸ ᱠᱟᱹᱴᱤᱡ ᱵᱚᱛᱚᱨ ᱫᱷᱟᱨᱟᱜ ᱜᱮ ᱴᱟᱴᱠᱟ ᱠᱚ ᱦᱤᱡᱩᱜ ᱠᱟᱱᱟ ᱟ ᱟᱹᱛᱩ ᱚᱲᱟᱜ ᱠᱚᱦᱚᱸ ᱠᱚ ᱵᱚᱞᱚᱱ ᱜᱮᱭᱟ ᱠᱤ
ᱟᱹᱛᱩ ᱚᱲᱟᱜ ᱠᱚᱦᱚᱸ ᱠᱚ ᱵᱚᱞᱚᱱ ᱜᱮᱭᱟ
ᱱᱤᱛ ᱫᱷᱟᱹᱵᱤᱡ ᱛᱮ ᱡᱟᱦᱟᱸ ᱚᱱᱛᱮ ᱨᱮᱱ ᱦᱚᱲ ᱠᱚᱠᱚ ᱜᱚᱡ ᱵᱟᱲᱟ ᱦᱚᱪᱚ ᱟᱠᱟᱱᱟ ᱥᱮ ᱵᱟᱝ ᱜᱤ
ᱦᱳᱭ ᱚᱱᱠᱟ ᱦᱩᱭ ᱠᱚᱫᱚ ᱦᱩᱭ ᱵᱟᱲᱟ ᱟᱠᱟᱱ ᱜᱮᱭᱟ
ᱦᱩᱸ ᱦᱩᱸ
ᱢᱟᱱᱮ ᱚᱱᱠᱟ ᱟᱹᱰᱤ ᱦᱚᱲ ᱦᱟᱺᱰᱤ ᱧᱩ ᱯᱟᱹᱣ ᱦᱟᱺᱰᱤ ᱠᱚ ᱯᱟᱹᱣᱨᱟᱹ ᱠᱚ ᱧᱩ ᱠᱟᱛᱮᱮᱫ ᱧᱩᱛ ᱧᱤᱫᱟᱹ ᱠᱚ ᱟᱹᱪᱩᱨ ᱵᱟᱲᱟᱜ ᱟᱛᱚ
ᱦᱩᱸ ᱦᱩᱸ
ᱟᱫᱚ ᱚᱱᱠᱟ ᱜᱮ ᱧᱩᱛ ᱧᱤᱫᱟᱹ ᱟᱨ ᱩᱱᱠᱩ ᱦᱚᱸ ᱧᱩᱛ ᱧᱤᱫᱟᱹ ᱜᱮᱠᱚ ᱫᱟᱬᱟᱱᱟ ᱟᱫᱚ ᱚᱱᱠᱟ ᱤᱭᱟᱹ ᱠᱚ ᱦᱩᱭ ᱵᱟᱲᱟ ᱟᱠᱟᱱᱟ
ᱚᱱᱠᱟ ᱜᱷᱚᱴᱚᱱ ᱠᱚ ᱞᱮᱵᱮᱫ ᱵᱟᱲᱟ ᱦᱚᱪᱚ ᱠᱟᱱᱟ ᱠᱚ
ᱦᱚᱭ ᱞᱮᱵᱮᱫ ᱵᱟᱲᱟ ᱦᱚᱪᱚ ᱟᱠᱟᱱᱟ ᱠᱚ
ᱦᱩᱸ ᱦᱩᱸ
ᱟᱞᱮ ᱫᱚ ᱟᱨ ᱱᱚᱛᱮ ᱫᱚ ᱞᱟᱜᱟ ᱦᱚᱲ ᱠᱚ ᱢᱮᱱᱟᱜ ᱠᱚᱣᱟ ᱛᱚ ᱞᱟᱜᱟ ᱦᱚᱲ ᱠᱚᱠᱚ ᱫᱚᱦᱚ ᱟᱠᱟᱫ ᱠᱚᱣᱟ ᱛᱚ ᱩᱱᱠᱩ ᱛᱟᱦᱮᱸ ᱠᱟᱛᱮᱜ ᱨᱮᱦᱚᱸ ᱤᱭᱟᱹ ᱠᱚᱫᱚ ᱦᱩᱭ ᱵᱟᱲᱟᱜ ᱜᱮᱭᱟ ᱚᱱᱠᱟᱱ ᱜᱷᱚᱴᱚᱱᱟ ᱠᱚᱫᱚ ᱜᱷᱚᱴᱟᱣ ᱵᱟᱲᱟᱜ ᱜᱮᱭᱟ
ᱦᱩᱸᱻ ᱦᱩᱸ ᱦᱩᱸ ᱦᱩᱸ ᱦᱩᱸ ᱩᱱᱠᱩ ᱢᱟ ᱡᱤᱫᱤ ᱵᱩᱨᱩ ᱨᱤᱱ ᱛᱟᱦᱮᱱ ᱦᱚᱲ ᱚᱱᱠᱟ ᱡᱩᱫᱤ ᱵᱩᱨᱩ ᱨᱮ ᱪᱮᱬᱮ ᱡᱚᱢ ᱪᱮᱦᱨᱟ ᱢᱚᱛᱚ ᱡᱚᱢ ᱵᱟᱠᱚ ᱧᱟᱢᱟ ᱛᱟᱦᱞᱮ ᱟᱹᱛᱩ ᱫᱤᱥᱚᱢ ᱠᱚ ᱦᱤᱡᱩᱜ ᱜᱮᱭᱟ ᱦᱮᱸᱥᱮ ᱟᱨ ᱥᱩᱨ ᱦᱚᱸ ᱛᱟᱠᱚ ᱟᱹᱰᱤ ᱡᱷᱟᱹᱞ ᱡᱷᱟᱹᱞ ᱥᱟᱹᱞ ᱢᱟᱱᱮ ᱡᱷᱟᱹᱞ ᱡᱷᱟᱹᱞ ᱜᱮᱭᱟ ᱛᱚ ᱚᱠᱟ ᱡᱤᱱᱤᱥ ᱚᱠᱟ ᱥᱮᱫ ᱨᱮ ᱡᱚᱢᱟᱜ ᱢᱮᱱᱟᱜᱼᱟ ᱚᱱᱟ ᱠᱚᱫᱚ ᱥᱟᱵ ᱠᱚ ᱴᱷᱤᱠᱟᱹ ᱧᱟᱢᱟ
ᱟᱹᱣᱨᱤ ᱨᱮᱜᱮ ᱠᱚ ᱴᱷᱤᱠᱟᱹ ᱧᱟᱢᱚᱜᱼᱟ ᱚᱱᱟ ᱫᱚ
ᱦᱮᱸ
ᱱᱟᱯᱟᱭ ᱜᱮ ᱟᱹᱵᱤᱱ ᱥᱟᱞᱟᱜ ᱜᱟᱞᱢᱟᱨᱟᱣ ᱠᱟᱛᱮᱜ ᱟᱹᱰᱤ ᱵᱮᱥ ᱞᱤᱧ ᱵᱩᱡᱷᱟᱹᱣ ᱠᱮᱜᱼᱟ
ᱟᱹᱞᱤᱧ ᱦᱚᱸ ᱟᱵᱤᱱ ᱥᱟᱶ
ᱩᱱᱟᱹᱜ ᱵᱩᱨᱩ ᱫᱤᱥᱚᱢ ᱨᱮ ᱛᱟᱦᱮᱸ ᱛᱩᱞᱩᱡ ᱦᱚᱸ ᱵᱚᱛᱚᱨ ᱥᱟᱦᱟᱣ ᱠᱟ ᱛᱮᱫ ᱱᱚᱝᱠᱟ ᱢᱮᱱᱟᱜ ᱯᱮᱜᱮᱭᱟ ᱟᱨ ᱜᱩᱦᱩᱢ ᱡᱚᱸᱰᱨᱟ ᱱᱚᱣᱟ ᱠᱚ ᱚ